ᱦᱮᱞᱳ
ᱦᱮᱸ ᱡᱚᱦᱟᱨ ᱜᱮ ᱜᱚᱝᱠᱮ?
ᱦᱚᱦᱟᱨ ᱜᱚᱝᱠᱮ ᱟᱡᱚᱢ ᱮᱜ ᱟᱢ?
ᱦᱮᱸ ᱜᱚᱝᱠᱮᱜ ᱦᱮᱸ ᱜᱚᱝᱠᱮ ᱟᱸᱡᱚᱢᱚᱜ ᱠᱟᱱᱟ, ᱟᱢ ᱜᱮᱢ ᱟᱸᱡᱚᱢᱮᱜᱼᱟ?
ᱦᱮᱸ ᱤᱧᱦᱩᱧ ᱟᱸᱡᱚᱢᱮᱜᱼᱟ ᱱᱟᱯᱟᱭ ᱜᱮᱪᱮ!
ᱩᱸᱻᱭ ᱛᱟᱦᱮᱞᱮ ᱜᱚᱢᱠᱮ ᱱᱟᱯᱟᱭ ᱵᱟᱲᱟ ᱜᱮ?
ᱦᱳᱭ ᱱᱟᱯᱟᱭ ᱵᱟᱲᱮ ᱜᱮ, ᱟᱸᱢ ᱚᱠᱟ ᱞᱮᱠᱟ?
ᱤᱧ ᱦᱩᱸᱧ ᱪᱟᱞᱟᱜ ᱠᱟᱱᱟ ᱟᱹᱥᱩᱞᱤ ᱵᱟᱞᱟ ᱥᱚᱸᱜᱟᱛ ᱴᱷᱮᱸᱱ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ᱾
ᱛ ᱛᱟᱦᱚᱞᱮ ᱡᱚᱢ ᱵᱟᱲᱟ ᱠᱚ ᱦᱳᱭ ᱮᱱᱟ ᱥᱮ ᱵᱟᱝ?
ᱦᱮᱸ ᱜᱚᱝᱠᱮ ᱡᱚᱢ ᱵᱟᱲᱟ ᱠᱚᱫᱚ ᱦᱩᱭ ᱵᱟᱲᱟᱭᱮᱱᱟ, ᱟᱯᱮ ᱠᱚᱣᱟᱜ ᱜᱮ ᱦᱩᱭ ᱮᱱᱟ ᱥᱮ ᱵᱟᱝ?
ᱟᱞᱮ ᱦᱚᱸ ᱮᱠᱷᱚᱱ ᱫᱚᱻᱯ ᱛᱟᱜ ᱫᱚ ᱡᱚᱢ ᱦᱩᱭ ᱠᱟᱱᱟ ᱟᱫᱚ ᱫᱩᱯᱩᱨ ᱫᱚᱞᱮ ᱢᱟᱱᱮ ᱛᱤᱠᱤᱱ ᱵᱮᱲᱟ ᱵᱟᱭ ᱤᱫᱤᱭᱟ ᱾
ᱪᱷᱟ ᱟᱪᱪᱷᱟ ᱛᱤᱠᱤᱱ ᱵᱮᱲᱟ ᱢᱟ ᱟᱞᱮ ᱠᱚᱣᱟᱜ ᱦᱚᱸ ᱟᱹᱣᱨᱤᱭᱟᱜ-ᱟ? ᱥᱮᱛᱟᱜ ᱵᱮᱞᱟ ᱲᱮᱜᱟᱜ- ᱜᱮ ᱦᱩᱭ ᱵᱟᱲᱟᱣ ᱠᱟᱱᱟ᱾
ᱦᱮᱸᱱᱟᱥᱮ ᱵᱟᱝ?
ᱟᱹᱣᱨᱤ ᱜᱮ ᱜᱚᱝᱠᱮ ᱡᱟᱹᱭ ᱥᱤᱛᱩᱝ ᱜᱚᱲᱚᱢ ᱮᱫᱟ ᱤᱱᱟᱹ ᱤᱭᱟᱹ ᱫᱚ ᱟᱜᱟᱢ ᱫᱚᱢ ᱛᱩᱯᱩ ᱜᱚᱫᱚ ᱾
ᱵᱤᱠᱮᱞ ᱥᱮᱫ ᱱᱟᱦᱟᱸᱜ ᱾
ᱦᱟᱸᱜ ᱟᱹᱭᱩᱵ ᱵᱤᱠᱮᱞ ᱟᱨ ᱟᱹᱭᱩᱜ ᱦᱚᱸ ᱟᱹᱰᱤ ᱥᱩᱵᱤᱫᱮᱭᱮᱱᱟ ᱛᱟᱨᱟᱥᱤᱧ ᱠᱷᱮᱞ ᱠᱮᱛᱮᱫ ᱛᱩᱯᱚ, ᱟᱹᱭᱩᱵ ᱵᱮᱲᱟ᱾
ᱦᱳᱭ ᱦᱳᱭ ᱦᱳᱭ᱾
ᱡᱚᱻᱮᱱ
ᱦᱮᱸ ᱦᱮᱸ ᱦᱮᱸ, ᱰᱤᱫᱤ ᱢᱤᱨᱤᱭᱟ ᱥᱤᱛᱩᱝ ᱮᱜ ᱟᱸᱧ, ᱜᱚᱨᱚᱢ ᱟᱹᱭᱠᱟᱹᱜ ᱠᱟᱱᱟ᱾
ᱦᱩᱸᱻ ᱾
ᱛᱟ ᱦᱚᱞᱮ ᱜᱚᱝᱠᱮ ᱠᱟᱹᱢᱤ ᱠᱟᱡᱽ ᱠᱚᱫᱚ ᱪᱮᱜ ᱱᱟᱦᱟᱜ ᱦᱩᱭᱩᱜ ᱠᱟᱱᱟ?
ᱦᱩᱸᱻ ᱥᱤᱛᱩᱝ ᱠᱟᱫᱟᱭ ᱛᱚ ᱟᱫᱚ ᱠᱟᱹᱢᱤ ᱠᱟᱡᱽ ᱠᱚᱫᱚ ᱚᱱᱠᱟ ᱵᱟᱝ ᱧᱮᱞᱚᱜ ᱠᱟᱱᱟ, ᱟᱫᱚ ᱦᱩᱭᱩᱜ ᱠᱟᱱᱟ ᱥᱩᱨ ᱠᱚᱨᱮᱫ ᱠᱳᱢᱯᱟᱱᱤ ᱠᱚ ᱧᱮᱞᱚᱜ ᱠᱟᱱᱟ ᱛᱚ᱾
ᱟᱪᱪᱷᱟ ᱟᱪᱪᱷᱟ᱾
ᱟᱫᱚ ᱪᱟᱞᱟᱣ ᱫᱚ ᱢᱟᱱᱮ ᱥᱤᱛᱩᱝ ᱠᱷᱟᱹᱛᱤᱨ ᱵᱟᱝ ᱪᱟᱞᱟᱣ ᱠᱚ ᱦᱩᱭᱩᱜ ᱠᱟᱱᱟ ᱠᱟᱹᱢᱤ ᱠᱚ, ᱚᱲᱟᱜ ᱠᱚᱨᱮᱜ ᱜᱮ ᱮᱠᱷᱚᱱ ᱫᱚ᱾ ᱛᱟᱞᱦᱮ ᱟᱢ ᱪᱮᱫ ᱠᱚᱢ ᱠᱟᱹᱢᱤᱭᱮᱜᱼᱟ?
ᱠᱟᱹᱢᱤ ᱫᱚ ᱵᱚᱨᱛᱚᱢᱟᱱ ᱫᱚ ᱱᱤᱭᱟᱹ ᱜᱷᱟᱹᱲᱤᱡ ᱫᱚ ᱪᱮᱫ ᱦᱚᱸ ᱵᱚᱱᱩᱜ-ᱟ, ᱚᱲᱟᱜ ᱨᱮ ᱜᱮ ᱫᱩᱲᱩᱵ ᱵᱟᱲᱟ ᱦᱩᱭ ᱟᱠᱟᱱᱟ ᱡᱚᱢ ᱦᱩᱭᱩᱜ ᱠᱟᱱᱟ ᱫᱩᱲᱩ ᱵᱟᱲᱟ ᱦᱩᱭᱩᱜ ᱠᱟᱱᱟ ᱟᱨ ᱱᱤᱭᱟᱹ ᱨᱚᱦᱚᱭ ᱠᱩᱫᱚ ᱱᱟᱦᱟᱜ ᱟᱹᱣᱨᱤ ᱦᱩᱭᱩᱜᱼᱟ, ᱪᱮᱫᱟᱜ ᱥᱮ ᱱᱚᱜ-ᱚᱭ ᱥᱤᱛᱩᱝ ᱜᱚᱨᱚᱢ ᱫᱟᱭ ᱛᱚ ᱚᱱᱟ ᱠᱷᱟᱹᱛᱤᱨ ᱛᱮ ᱱᱟᱦᱟᱜ ᱦᱚᱲ ᱠᱚᱦᱚᱸ ᱵᱟᱠᱩ ᱩᱫᱷᱨᱟᱣ ᱵᱚᱱᱟ, ᱠᱤᱪᱷᱩ ᱫᱚ ᱫᱟᱜ ᱦᱚᱸ ᱵᱟᱹᱱᱩᱜᱼᱟ ᱫᱟᱜ ᱵᱟᱲᱟ ᱞᱮᱠᱷᱟᱡ ᱜᱮ ᱱᱟᱦᱟᱜ ᱠᱚ ᱨᱚᱦᱚᱭ ᱠᱚ ᱪᱟᱹᱞᱩᱭᱟ ᱟᱨᱠᱤ
ᱛᱟᱦᱚᱞᱮ ᱦᱳᱲᱳ ᱠᱚᱯᱮ ᱤᱭᱟᱹ ᱠᱮᱫᱟ?
ᱦᱮᱸ ᱜᱚᱝᱠᱮ ᱮᱨ ᱟᱯᱷᱚᱨ ᱠᱩᱫ ᱦᱮᱸ ᱮᱨ ᱟᱯᱷᱩᱨ ᱠᱩ, ᱦᱮᱸ ᱦᱮᱸ, ᱚᱱᱟ ᱠᱚᱫᱚ ᱡᱚᱛᱚ ᱜᱮ ᱦᱩᱭ ᱠᱟᱱᱟ, ᱠᱷᱟᱹᱞᱤ ᱫᱟᱜ ᱠᱷᱟᱹᱛᱤᱨ ᱛᱮᱜᱮ ᱱᱟᱦᱟᱜ ᱟᱹᱣᱨᱤ ᱪᱟᱹᱞᱩᱜᱼᱟ ᱟᱨᱠᱤ ᱨᱚᱦᱚᱭ ᱠᱚᱫᱚ᱾
ᱚᱠᱟ ᱞᱮᱠᱟᱭ ᱫᱟᱜ ᱠᱮᱫᱟ ᱚᱱᱛᱮ ᱛᱟᱦᱚᱞᱮ, ᱥᱮ ᱵᱟᱭ ᱫᱟᱜ ᱠᱟᱜ ᱯᱮᱭᱟ?
ᱱᱤᱛᱟᱹᱜ ᱢᱟ ᱜᱚᱝᱠᱮ ᱵᱟᱭ ᱫᱟᱜᱮᱜ ᱠᱟᱱ ᱯᱮ ᱯᱩᱱ ᱫᱤᱱ ᱠᱷᱚᱱᱟᱜ ᱱᱟᱦᱟᱜ᱾
ᱟᱞᱮ ᱥᱮᱫ ᱢᱟᱛᱚ
ᱫᱤᱱᱟᱹᱢᱮ ᱫᱟᱜ ᱫᱟ ᱥᱮ ᱪᱮᱫᱠᱟ?
ᱦᱚᱞᱟ ᱫᱷᱟᱨᱮᱤᱡ ᱮ ᱢᱟᱫᱷᱮᱨ ᱫᱷᱟᱨᱤᱡ ᱮ ᱫᱟᱜ ᱞᱮᱫᱟ᱾
ᱦᱩᱸ, ᱱᱮᱛᱮ ᱦᱳᱭᱳᱜ ᱠᱟᱱᱟ ᱯᱮ ᱯᱩᱱ ᱫᱤᱱ ᱱᱟᱦᱟᱜ ᱦᱩᱭᱩᱜ ᱠᱟᱱᱟ ᱵᱟᱭ ᱫᱟᱜ ᱵᱟᱲᱟᱭ ᱮᱫᱟ, ᱞᱟᱦᱟᱛᱮ ᱠᱤᱪᱷᱩᱴᱟᱭ ᱫᱟᱜ ᱵᱟᱲᱟ ᱠᱮᱫᱟ ᱱᱟᱦᱟᱜ ᱱᱤᱛᱚᱜ ᱢᱟ ᱫᱟᱜ ᱴᱟᱜ ᱵᱟᱹᱱᱩᱜᱼᱟ ᱵᱚᱱᱫᱚ᱾
ᱦᱩᱸᱻ ᱚᱱᱠᱟ ᱜᱮ, ᱫᱟᱜ ᱞᱮᱠᱷᱟᱱ ᱱᱟᱯᱟᱭ ᱠᱚᱜᱼᱟ ᱜᱟᱡᱮ ᱡᱚᱨ ᱜᱚᱨᱚᱢ ᱠᱟᱱᱟ ᱥᱮ᱾
ᱦᱳᱭ ᱦᱳᱭ᱾
ᱟᱹᱞᱤᱧ ᱦᱚᱸ ᱚᱱᱟᱜᱤᱧ ᱢᱚᱱᱮᱭᱮᱜᱼᱟ ᱫᱟᱜ ᱞᱮᱠᱷᱟᱱ ᱱᱟᱯᱟᱭ ᱠᱚᱜᱼᱟ᱾
ᱫᱟᱜ ᱨᱮ ᱱᱟᱯᱟᱭ ᱠᱚᱜᱼᱟ ᱛᱷᱚᱲᱟ ᱜᱟᱱ ᱦᱚᱲᱢᱚ ᱠᱚᱨᱮ ᱦᱚᱸ ᱥᱟᱹᱱᱛᱤ ᱧᱚᱜ ᱟᱹᱭᱠᱟᱹᱣ ᱠᱚᱜᱼᱟ ᱱᱟᱦᱟᱜ ᱤᱱᱟᱹᱜ ᱠᱚᱜᱮ ᱦᱚᱸ ᱵᱟᱝ ᱟᱹᱭᱠᱟᱹᱣ ᱠᱚᱜ-ᱟ᱾
ᱠᱚᱴᱷᱤᱱ ᱡᱳᱨ ᱜᱚᱨᱚᱢ ᱠᱟᱱ ᱫᱚ ᱟᱹᱰᱤ ᱡᱳᱨ᱾
ᱜᱚᱝᱠᱮ ᱪᱮᱜ ᱵᱟᱨᱮ ᱛᱮ ᱞᱟᱝ ᱜᱟᱞᱢᱟᱨᱟᱣ ᱞᱮᱠᱷᱟᱡ ᱱᱟᱯᱟᱭ ᱠᱚᱜᱼᱟ ᱢᱟᱥᱮ ᱞᱟᱹᱭ ᱢᱮ?
ᱜᱚᱝᱠᱮ ᱱᱤᱛᱚᱜ ᱫᱚ ᱪᱮᱫ ᱵᱟᱨᱮ ᱛᱮᱞᱟᱝ ᱜᱚᱞᱯᱚᱭᱟ ᱚᱱᱟ ᱜᱮ ᱢᱟ ᱠᱟᱛᱷᱟ ᱫᱚ᱾ ᱟᱫᱚ ᱱᱟᱦᱟᱜ ᱜᱚᱝᱠᱮ ᱱᱚᱜ-ᱚᱭ ᱛᱤᱨᱤᱥᱮ ᱡᱩᱱ ᱡᱮᱦᱮᱛᱩ ᱛᱤᱭᱟᱹᱜ ᱦᱮᱡ ᱠᱟᱱᱟ ᱱᱟᱦᱟᱜ ᱟᱫᱚ ᱱᱤᱭᱟᱹ ᱠᱚ ᱵᱟᱨᱮ ᱛᱮᱜᱮ ᱢᱤᱫ ᱵᱟᱨ ᱠᱟᱛᱷᱟ ᱨᱚᱯᱚᱲ ᱞᱮ ᱠᱷᱟᱡ ᱵᱟᱝ ᱵᱟᱛᱟᱨ ᱠᱚᱜᱼᱟ?
ᱱᱟᱯᱟᱭ ᱫᱚ ᱱᱟᱯᱟᱭ ᱠᱚᱜ-ᱟ ᱪᱮᱫᱟᱜ ᱵᱟᱝ᱾
ᱦᱮᱸ ᱡᱮᱦᱮᱛᱩ ᱫᱤᱭᱮ ᱦᱮᱡ ᱠᱟᱱᱟ ᱟᱵᱚᱣᱟᱜ ᱡᱮᱢᱚᱱ, ᱡᱮᱴᱟ ᱠᱚ ᱢᱮᱛᱟᱜ ᱠᱟᱱᱟ ᱦᱩᱞ ᱢᱟᱦᱟ ᱥᱮ ᱚᱱᱟ ᱜᱮ ᱟᱨᱠᱤ ᱡᱮ ᱚᱱᱟ ᱠᱚ ᱚᱱᱟ ᱠᱚ ᱵᱟᱨᱮᱛᱮ ᱜᱚᱞᱯᱚ ᱵᱟᱲᱟ ᱞᱮᱠᱷᱟᱡ ᱠᱤᱪᱷᱩᱴᱟ ᱱᱟᱯᱟᱭ ᱧᱚᱜ ᱠᱚ, ᱛᱚᱵᱮ ᱜᱚᱝᱠᱮ ᱟᱯᱮ ᱥᱮᱫ ᱫᱚ ᱚᱠᱟ ᱞᱮᱠᱟ ᱠᱚ ᱢᱟᱱᱟᱣ ᱵᱟᱲᱟᱭᱟ?
ᱟᱸᱻ ᱢᱚᱴᱟ ᱢᱩᱴᱤ ᱞᱟᱦᱟ ᱞᱟᱦᱟ ᱡᱟᱦᱟᱸ ᱦᱳᱭ ᱠᱚᱜ-ᱟ, ᱞᱟᱦᱟ ᱢᱟᱱᱮ ᱳᱭ ᱯᱨᱟᱭ ᱪᱟᱨ-ᱯᱟᱸᱪ ᱵᱚᱪᱷᱚᱨ ᱢᱟᱲᱟᱝ ᱦᱮᱸ᱾
ᱦᱩᱸ᱾
ᱛᱚᱠᱷᱚᱱ ᱡᱚᱠᱷᱚᱱ ᱦᱩᱭ ᱠᱚᱜ-ᱟ ᱛᱚᱠᱷᱚᱱ ᱢᱟᱛᱚ ᱤᱭᱟᱹ ᱱᱚᱣᱟ ᱦᱩᱞ ᱢᱟᱦᱟ ᱥᱚᱢᱚᱭ ᱨᱮ ᱢᱟᱱᱮ ᱟᱹᱰᱤ ᱠᱤᱪᱷᱩ, ᱟᱹᱰᱤ ᱠᱤᱪᱷᱩ ᱵᱚᱞᱛᱮ ᱜᱮᱞᱮ ᱱᱚᱣᱟ ᱠᱷᱮᱞ ᱠᱚ ᱦᱩᱭ ᱠᱚᱜ ᱛᱟᱞᱤᱭᱟ ᱢᱟᱱᱮ ᱠᱷᱮᱞ ᱞᱮ ᱠᱚᱨᱟᱣ ᱦᱚᱪᱚ ᱠᱮᱭᱟ, ᱜᱤᱫᱽᱨᱟᱹ ᱠᱚᱣᱟᱜ ᱚᱱᱟ ᱤᱭᱟᱹ ᱠᱚᱞᱮ ᱠᱚᱨᱟᱣ ᱦᱚᱪᱚ ᱠᱮᱭᱟ ᱦᱩᱞ ᱢᱟᱦᱟ ᱦᱤᱞᱳᱜ᱾
ᱦᱩᱸ᱾
ᱡᱟᱦᱟᱸ ᱫᱚ ᱤᱭᱟᱹ ᱱᱚᱣᱟ ᱜᱤᱫᱽᱨᱟᱹ ᱠᱚ ᱢᱟᱱᱮ ᱦᱟᱱᱟ ᱡᱟᱦᱟᱸ ᱪᱤᱭᱟᱹᱨ ᱫᱟᱹᱲ ᱠᱚ ᱵᱤᱥᱠᱩᱴ ᱡᱚᱢ ᱠᱚ ᱠᱚᱨᱟᱣ ᱦᱚᱪᱚ ᱦᱩᱭ ᱠᱚᱜ-ᱟ, ᱦᱳᱭ ᱥᱮ ᱵᱤᱠᱮᱞ ᱛᱟᱨᱟᱥᱤᱧ ᱵᱮᱲᱟ ᱛᱟᱨᱯᱚᱨᱮ ᱚᱱᱟ ᱢᱟ ᱢᱟᱱᱮ ᱱᱮᱛᱟᱨ ᱫᱚ ᱠᱟᱹᱴᱤᱡ ᱞᱮ ᱤᱭᱟᱹ ᱠᱟᱫᱟ ᱠᱚᱢ ᱦᱟᱛᱟᱲ ᱠᱟᱫᱟ ᱵᱟᱠᱚ ᱠᱚᱨᱟᱣ ᱮᱫ ᱛᱟᱞᱮᱭᱟ᱾ ᱢᱟᱲᱟᱝ ᱫᱚ ᱟᱹᱰᱤ ᱢᱟᱱᱮ ᱤᱭᱟᱹ ᱠᱟᱛᱮᱜ ᱠᱚᱨᱟᱣ ᱦᱩᱭ ᱠᱚᱜ-ᱟ ᱟᱹᱰᱤ ᱠᱤᱪᱷᱩ ᱢᱟᱹᱭ ᱢᱟᱹᱭᱤᱠ ᱦᱩᱭ ᱠᱚᱜ-ᱟ ᱟᱹᱭᱩᱵ ᱵᱮᱲᱟ ᱟᱹᱰᱤ ᱠᱤᱪᱷᱩ ᱠᱟᱹᱢ ᱠᱷᱮᱞ ᱠᱚ ᱢᱟᱱᱮ ᱡᱟᱦᱟᱸ ᱫᱚ ᱟᱛᱳ ᱨᱮᱱ ᱦᱚᱲ ᱫᱤᱭᱮ ᱠᱷᱮᱞ ᱠᱚᱨᱮᱱᱟᱜ ᱵᱮᱯᱟᱨ ᱛᱮ ᱠᱷᱮᱞ ᱠᱚ ᱚᱱᱮ ᱪᱤᱭᱟᱹᱨ ᱫᱟᱹᱲ ᱚᱠᱟᱨᱮ ᱟᱹᱞᱩ ᱫᱟᱹᱲ ᱚᱠᱟᱨᱮ ᱮᱠᱥᱚ ᱢᱤᱴᱟᱨ ᱫᱟᱹᱲ ᱚᱱᱟ ᱠᱚᱞᱮ ᱠᱚᱨᱟᱣ ᱦᱚᱪᱚ ᱠᱮᱭᱟ᱾
ᱟᱪᱪᱷᱟ᱾
ᱟᱫᱚ ᱱᱮᱛᱟᱨ ᱢᱟᱛᱚ ᱚᱱᱠᱟ ᱫᱚ ᱵᱟᱞᱮ ᱠᱚᱨᱟᱣ ᱦᱚᱪᱚᱭᱮᱫ-ᱟ, ᱱᱮᱛᱟᱨ ᱫᱚ ᱟᱫᱚ ᱟᱯᱮ ᱱᱤᱭᱟᱹ ᱪᱷᱚᱴ ᱡᱩᱫᱤᱧ ᱟᱨᱦᱚᱸ ᱞᱟᱦᱟ ᱞᱟᱦᱟ ᱞᱮᱠᱟ ᱜᱮᱞᱮ ᱠᱚᱨᱟᱣ ᱦᱚᱪᱚᱭ ᱠᱷᱟᱱ ᱧᱮᱞᱚᱜ ᱠᱟᱱᱟ ᱛᱚ ᱚᱱᱠᱟ ᱜᱮ ᱞᱟᱦᱟ ᱞᱮᱠᱟᱜᱮ᱾ ᱢᱚᱱᱮ ᱫᱟᱞᱮ ᱠᱚᱨᱟᱣ ᱵᱟᱹᱲᱤᱡ ᱫᱟᱲᱮᱭᱟᱜ-ᱟ ᱞᱮ᱾
ᱦᱩᱸᱻ ᱠᱚᱨᱟᱣ ᱞᱮᱠᱷᱟᱡ ᱜᱮ ᱱᱟᱦᱟᱜ ᱱᱟᱯᱟᱭ ᱠᱚᱜ-ᱟ ᱟᱨᱠᱤ᱾
ᱦᱮᱸ ᱟᱫᱚ ᱟᱯᱮ ᱚᱱᱛᱮ ᱪᱮᱫ ᱞᱮᱠᱟ ᱠᱚ ᱢᱟᱱᱟᱣ ᱜᱮᱭᱟ?
ᱟᱞᱮ ᱥᱮᱫ ᱫᱚ ᱱᱟᱜ ᱢᱟᱱᱟᱣ ᱫᱚᱠᱚ ᱢᱟᱱᱟᱣ ᱜᱮᱭᱟ ᱜᱚᱢᱠᱮ ᱤᱱᱟᱹ ᱫᱷᱩᱢ-ᱫᱷᱟᱢ ᱛᱮᱫᱚ ᱵᱟᱝ ᱫᱚ ᱛᱷᱚᱲᱟ ᱜᱟᱱ ᱪᱷᱳᱴᱳ ᱢᱳᱴᱳ ᱧᱚᱜ ᱧᱚᱜ ᱛᱮᱜᱮ ᱠᱚ ᱢᱟᱱᱟᱣᱟ ᱱᱟᱦᱟᱜ᱾ ᱛᱤᱨᱞᱟᱹ ᱫᱤᱞᱞᱟᱹ ᱥᱚᱠᱟᱞ ᱥᱚᱠᱟᱞ ᱡᱷᱚᱛᱚ ᱦᱚᱲᱜᱮ ᱱᱟᱦᱟᱜ ᱰᱟᱹᱵᱨᱟᱹᱥ ᱥᱟᱯᱟ ᱵᱟᱲᱟ ᱠᱟᱛᱮᱫ ᱠᱚ ᱪᱟᱞᱟᱜ-ᱟ᱾ ᱯᱩᱡᱟᱹ ᱯᱟᱦᱴᱟ ᱯᱟᱲᱟ ᱠᱟᱛᱮᱫ ᱠᱤᱪᱷᱩᱴᱟ ᱯᱷᱩᱴᱵᱚᱞ ᱠᱷᱮᱞ ᱠᱚ ᱫᱚᱦᱚ ᱠᱟᱜ-ᱟ ᱱᱟᱦᱟᱸᱜ ᱤᱱᱟᱹᱜᱮ ᱡᱟᱭ ᱜᱮ᱾ ᱞᱟᱦᱟ ᱛᱮᱫᱚ ᱵᱚᱞᱮ ᱟᱯᱮ ᱪᱮᱫᱠᱟᱯᱮ ᱢᱟᱱᱟᱣ ᱮᱫ ᱠᱟᱱ ᱛᱟᱦᱮᱱᱟ ᱚᱱᱟ ᱚᱱᱠᱟ ᱡᱟᱦᱟᱱᱟᱜ ᱠᱚ ᱛᱟᱦᱮᱸ ᱠᱟᱱᱟ ᱜᱤᱫᱽᱨᱟᱹ ᱠᱚ ᱞᱟᱹᱜᱤᱫ᱾ ᱛᱚ ᱱᱮᱛᱟᱨ ᱵᱚᱱ ᱵᱩᱡᱷᱟᱹᱣᱮᱫ ᱠᱟᱱᱟ ᱡᱮ ᱩᱱᱟᱹᱜ ᱠᱤᱪᱷᱩ ᱫᱚ ᱵᱟᱝ ᱦᱩᱭᱩᱜ ᱠᱟᱱᱟ ᱦᱟᱸᱜ ᱡᱟᱭ ᱡᱟᱭᱜᱟ ᱠᱤᱪᱷᱩ ᱯᱷᱩᱵᱚᱞ ᱠᱷᱮᱞ ᱠᱚ ᱫᱚᱦᱚ ᱵᱟᱲᱟ ᱠᱟᱜ ᱠᱟᱱᱟ᱾
ᱟᱨ ᱡᱟᱜᱟ ᱡᱟᱜᱟ ᱫᱚ ᱱᱟᱦᱟᱜ ᱵᱟᱠᱚ ᱫᱚᱦᱚᱭᱮᱫᱟ ᱪᱮᱫ ᱦᱚᱸ᱾
ᱦᱳᱭ ᱚᱱᱠᱟ ᱚᱱᱠᱟ ᱠᱚᱨᱟᱣ ᱦᱩᱭ ᱠᱚᱜ-ᱟ ᱟᱫᱚ ᱱᱮᱛᱟᱨ ᱫᱚ ᱪᱮᱫ ᱦᱩᱭᱩᱜ ᱱᱮᱛᱟᱨ ᱫᱚ ᱪᱮᱫᱠᱟᱞᱮ ᱠᱚᱨᱟᱣᱮᱫ-ᱟ ᱡᱮᱢᱚᱱ ᱱᱚᱣᱟ ᱥᱮᱛᱟᱜ ᱵᱮᱲᱟ ᱤᱭᱟᱹ ᱦᱩᱭᱮᱱᱟ ᱥᱮᱛᱟᱜ ᱵᱮᱲᱟ ᱯᱩᱡᱟᱹ ᱯᱟᱥᱟ ᱠᱚ ᱦᱩᱭᱱᱟ ᱟᱫᱚ ᱵᱤᱠᱮᱞ ᱵᱮᱞᱟ ᱚᱱᱟ ᱛᱟᱦᱮᱸ ᱠᱟᱱᱟ ᱟᱫᱚ ᱱᱮᱛᱟᱨ ᱫᱚ ᱵᱟᱝ ᱠᱚᱨᱟᱣ ᱦᱩᱭᱩᱜ ᱠᱟᱱᱟ ᱵᱤᱠᱮᱞ ᱵᱮᱞᱟ ᱫᱚ ᱚᱱᱟ ᱠᱚᱫᱚ, ᱯᱩᱡᱟᱹ ᱯᱟᱥᱮ ᱪᱟᱵᱟᱭᱮᱱᱟ ᱟᱫᱚ ᱚᱲᱟᱜ ᱠᱚᱨᱮ ᱜᱮ ᱛᱟᱦᱮᱜ ᱢᱟᱱᱮ ᱚᱲᱟᱜ ᱠᱚᱨᱮ ᱜᱮ ᱛᱟᱦᱮᱸ ᱦᱩᱭᱩᱜ-ᱟ᱾
ᱟᱪᱪᱷᱟ ᱟᱪᱪᱷᱟ ᱛᱟ ᱟᱯᱮ ᱚᱱᱟ ᱠᱚᱨᱮ ᱫᱚ ᱱᱟᱣᱟᱱᱟᱜ ᱯᱷᱩᱴᱵᱚᱞ ᱠᱷᱮᱞ ᱠᱚᱫᱚ ᱱᱟᱦᱟᱜ ᱮᱱᱦᱤᱞᱳᱜ ᱫᱚ ᱵᱟᱠᱚ ᱫᱚᱦᱚ ᱵᱟᱲᱟᱭᱟ?
ᱞᱟᱦᱟ ᱱᱮᱛᱟᱨ ᱫᱚ ᱟᱫᱚ ᱵᱟᱝ ᱦᱩᱭᱩᱜ ᱠᱟᱱᱟ᱾
ᱦᱩᱸᱻ ᱟᱞᱮ ᱥᱮᱫ ᱫᱚ ᱱᱟᱦᱟᱜ ᱠᱟᱹᱴᱤᱡ ᱢᱟᱪᱷᱟ ᱧᱚᱜ ᱛᱮᱠᱚ ᱫᱚᱦᱚᱭᱟ ᱱᱟᱦᱟᱜ᱾ ᱟᱹᱰᱤ ᱞᱟᱹᱴᱩᱣᱟᱜ ᱵᱟᱝ ᱨᱮᱦᱚᱸ ᱠᱟᱹᱴᱤᱡ ᱢᱟᱪᱷᱟ
ᱚ ᱠᱟᱹᱴᱤᱡᱟᱜ?
ᱦᱮᱸᱻ ᱢᱟᱱᱮ ᱩᱱᱤᱞᱤᱭᱟᱜ ᱫᱤᱱ ᱫᱚ ᱦᱟᱜ ᱪᱮᱫ ᱞᱮᱠᱟ ᱢᱟᱱᱮ ᱢᱟᱴ ᱯᱷᱤ ᱠᱚᱚᱸ ᱵᱟᱝ ᱮᱢᱚᱜ ᱦᱩᱭᱩᱜ ᱛᱟᱵᱮᱱᱟ ᱤᱱᱴᱟᱨᱯᱷᱤ ᱠᱚᱦᱚᱸ ᱵᱟᱝ, ᱯᱷᱨᱤᱜ ᱜᱮ ᱛᱟᱦᱮᱱᱟ? ᱟᱫᱚ ᱱᱟᱦᱟᱜ ᱟᱵᱮᱱ ᱫᱚ ᱠᱷᱟᱹᱞᱤ ᱥᱩᱫᱷᱩ ᱮᱠᱟᱱᱱᱚ ᱴᱟᱠᱟ ᱮᱢ ᱦᱩᱭᱩᱜ ᱛᱟᱵᱮᱱᱟ ᱜᱟᱛᱮᱜ ᱟᱵᱮᱱ ᱛᱤᱨᱤᱥ ᱦᱟᱡᱟᱨ ᱟᱨ ᱯᱚᱸᱪᱤᱥ ᱦᱟᱡᱟᱨ ᱚᱱᱠᱟ ᱠᱚ ᱫᱚᱦᱚᱭᱮᱫᱟ,
ᱟᱠᱟ ᱨᱮ ᱟᱠᱟ ᱠᱚ ᱢᱟᱱᱮ ᱟᱵᱤᱱ ᱟᱢᱟᱜ ᱚᱱᱟ ᱫᱷᱟᱨᱮ? ᱟᱪᱪᱷᱟ ᱪᱮᱫ ᱵᱚᱲᱚ ᱵᱚᱞ ᱥᱮ ᱪᱷᱳᱴᱳᱣᱟᱜ?
ᱪᱚᱴᱚ ᱵᱚᱲᱚ ᱫᱚ ᱵᱟᱝ ᱠᱟᱱᱟ ᱡᱟᱦᱟᱸᱭ ᱜᱮᱠᱚ ᱜᱟᱛᱤ ᱫᱟᱲᱮᱜᱼᱟ ᱵᱚᱲᱚ ᱦᱚᱸ ᱦᱩᱭᱩᱜᱼᱟ ᱞᱟᱹᱴᱩ ᱦᱚᱸ ᱦᱩᱭᱩᱜ ᱢᱟᱱᱮ ᱚᱸᱰᱮ ᱫᱚ ᱠᱚᱱᱚ ᱩᱞᱮᱠᱷ ᱵᱟᱹᱱᱩᱜᱼᱟ ᱟᱨᱠᱤ ᱞᱟᱹᱩ ᱠᱟᱹᱴᱤᱡ ᱫᱚ ᱱᱟᱦᱜ ᱟᱵᱮᱱ ᱡᱩᱫᱤ ᱵᱮᱱ ᱢᱚᱱᱮ ᱠᱷᱟ‌ᱡ ᱠᱟᱹᱴᱤᱡ ᱜᱤᱫᱽᱟᱹ ᱞᱤᱧ ᱤᱭᱟᱹ ᱠᱚᱣᱟ ᱱᱟᱦᱟᱜ ᱚᱱᱮ ᱚᱱᱠᱟ ᱜᱮ ᱚᱠᱚᱭ ᱫᱚᱵᱮᱱ ᱢᱮᱱᱟ ᱟᱹᱞᱤᱧ ᱦᱚᱞᱤᱧ ᱜᱟᱛᱮᱜᱼᱟ, ᱟᱵᱮᱱ ᱦᱚᱸ ᱵᱮᱱ ᱜᱟᱛᱮ ᱫᱟᱲᱮᱭᱟᱜᱼᱟ ᱾
ᱟᱪᱪᱷᱟ
ᱢᱟᱱᱮ ᱞᱟᱹᱴᱩ ᱠᱟᱹᱴᱤᱡ ᱫᱚ ᱵᱟᱠᱚ ᱤᱭᱟᱹ ᱵᱟᱹᱱᱩᱜᱼᱟ ᱱᱟᱦᱟᱜ ᱟᱞᱮ ᱫᱚ ᱾
ᱟᱪᱪᱷᱟ ᱛᱟᱦᱚᱞᱮ ᱚᱱᱟ ᱠᱚᱜᱮ ᱱᱟᱯᱟᱭ ᱠᱷᱮᱞ ᱦᱩᱞ ᱢᱟᱦᱟ ᱦᱤᱞᱳᱜ ᱫᱚ ᱫᱚᱨᱠᱟᱨ ᱠᱟᱱᱟ ᱚᱱᱟ ᱠᱚᱫᱚ ᱾
ᱦᱩᱸ ᱾ ᱠᱤᱪᱷᱩ ᱴᱟᱜ ᱦᱚᱭ ᱾ ᱠᱤᱪᱷᱩᱴᱟ ᱠᱚᱨᱟᱣ ᱠᱟᱜ ᱠᱷᱟᱡ ᱫᱚ ᱟᱨᱠᱤ ᱵᱷᱟᱹᱜᱤ ᱠᱚᱜᱼᱟ ᱱᱟᱦᱟᱜ ᱟᱨ ᱡᱟᱠᱟᱼ ᱡᱟᱠᱟ ᱫᱚ ᱱᱟᱦᱟᱜ ᱪᱮᱜ ᱜᱮ ᱵᱟᱠᱚ ᱫᱚᱦᱚᱭᱟ ᱠᱷᱟᱹᱞᱤ ᱯᱩᱡᱟᱹ ᱯᱟᱦᱴᱟ ᱛᱮᱠᱚ ᱤᱭᱟᱹᱭᱟ ᱡᱟᱭᱜᱟ ᱡᱟᱭᱜᱟ ᱛᱮᱫᱚ ᱵᱟᱠᱚ ᱯᱩᱡᱟᱹ ᱯᱟᱴ ᱫᱟᱲᱮᱭᱟᱜ-ᱟ ᱮᱱᱦᱤᱞᱳᱜ ᱫᱤᱱ ᱫᱚ ᱱᱟᱦᱟᱜ ᱾
ᱦᱩᱸ
ᱛᱚ ᱢᱮᱱᱮᱫ ᱠᱟᱱ ᱞᱤᱧ ᱟᱯᱮ ᱚᱸᱰᱮ ᱡᱮᱴᱟ ᱦᱩᱭᱩᱜᱼᱟ ᱟᱨᱠᱤ ᱚᱸᱰᱮ ᱫᱚ ᱢᱟᱱᱮ ᱱᱟᱦᱟᱜᱼᱼ ᱢᱚᱱᱫᱤᱨ ᱠᱚ ᱢᱮᱱᱟᱜᱼᱟ ᱥᱮ ᱱᱮᱠᱟ ᱮᱢᱱᱤ ᱨᱮᱜᱮ ᱱᱟᱦᱟᱜ ᱠᱚ ᱯᱩᱡᱟᱹ ᱯᱟᱦᱴᱟᱭᱟ?
ᱦᱩᱸ ᱧᱮᱞᱚᱜ ᱠᱟᱱᱟ ᱯᱩᱡᱟᱹ ᱯᱟᱦᱴᱟ ᱟᱨ ᱢᱟᱱᱮ ᱟᱹᱞᱤᱧᱟᱜ ᱱᱚᱰᱮ ᱫᱚ ᱯᱨᱚᱛᱤ ᱵᱚᱪᱷᱚᱨ ᱜᱮᱠᱚ ᱠᱚᱨᱟᱣ ᱜᱮᱭᱟ ᱯᱩᱡᱟᱹ ᱢᱟᱱᱮ ᱟᱹᱞᱤᱧ ᱱᱚᱰᱮ ᱫᱚ ᱢᱟᱱᱮ ᱯᱨᱚᱛᱤ ᱵᱚᱪᱷᱚᱨ ᱜᱮ ᱚᱱᱟ ᱯᱩᱡᱟᱹ ᱫᱚ ᱦᱩᱭᱩᱜ ᱜᱮᱭᱟ ᱾ ᱟᱹᱰᱤ ᱟᱹᱰᱤ ᱡᱟᱭᱜᱟ ᱠᱚᱨᱮ ᱵᱟᱝ ᱠᱚᱨᱟᱜ ᱜᱮᱭᱟ ᱛᱚ ᱾
ᱦᱳᱭ ᱦᱳᱭ
ᱦᱳ ᱟᱹᱰᱤ ᱟᱹᱰᱤ ᱡᱟᱭᱜᱟ ᱠᱚᱨᱮ ᱵᱟᱝ‌ ᱞᱟ ᱢᱟᱱᱮ ᱡᱟᱦᱟᱸ ᱫᱚ ᱦᱳᱭᱳᱜ ᱠᱟᱱᱟ ᱞᱟᱦᱟ ᱡᱟᱦᱟᱸ ᱠᱚᱨᱟᱣ ᱦᱩᱭ ᱠᱚᱜᱼᱟ ᱟᱹᱰᱤ ᱠᱤᱪᱷᱩ ᱥᱟᱶᱛᱮ ᱢᱟᱱᱮ ᱡᱷᱚᱛᱚ ᱠᱤᱪᱷᱩ ᱥᱟᱶᱛᱮ ᱛᱟᱦᱮᱸ ᱠᱚᱜ ᱢᱟ ᱾ ᱚᱱᱮ ᱡᱟᱦᱟᱸ ᱞᱟᱹᱭ ᱦᱩᱭ ᱠᱮᱜᱼᱟ ᱞᱤᱧ ᱠᱷᱮᱞ ᱠᱚ, ᱢᱟᱱᱮ ᱜᱤᱫᱽᱨᱟᱹ ᱠᱚ ᱠᱤᱪᱷᱩ ᱨᱟᱹᱥᱠᱟᱹ - ᱨᱟᱹᱥᱠᱟᱹ ᱢᱟᱫᱽᱫᱷᱚᱢ ᱛᱮᱠᱚ ᱪᱟᱞᱟᱣᱮᱫ ᱛᱟᱦᱮᱸ ᱠᱚᱜᱼᱟ ᱩᱱ ᱦᱤᱞᱳᱜ ᱾
ᱦᱳᱭ ᱦᱳᱭ ᱦᱳᱭ ᱛᱳ ᱱᱟᱦᱟᱜ ᱚᱱᱮ ᱠᱤᱪᱷᱩ ᱠᱤᱪᱩ ᱡᱟᱜᱟ ᱨᱮᱫᱚ ᱱᱟᱦᱟᱜ ᱠᱚᱨᱟᱣ ᱦᱚᱪᱮᱫᱟ ᱠᱤᱪᱷᱩᱤᱪᱷᱩ ᱡᱟᱜᱟ ᱨᱮᱫᱚ ᱵᱟᱠᱩ ᱠᱚᱨᱟᱣ ᱦᱚᱪᱚᱭᱟᱦᱟᱜ᱾ ᱛᱚ ᱠᱤᱪᱷᱩ ᱠᱤᱪᱷᱩ ᱡᱟᱜᱟ ᱨᱮᱫᱚ ᱪᱮ ᱮᱠ ᱫᱚᱢ ᱴᱳᱴᱟᱞ ᱜᱮ ᱵᱟᱠᱚ ᱠᱚᱨᱟᱣ ᱦᱚᱪᱚᱭᱮᱫᱟ ᱦᱩᱞ ᱢᱟᱦᱟ ᱜᱮ ᱮᱠᱫᱚᱢ ᱵᱟᱠᱚ ᱢᱟᱱᱟᱣᱮᱫᱟ ᱾ ᱟᱨ ᱠᱤᱪᱷᱩ ᱠᱤᱪᱷᱩ ᱡᱟᱭᱜᱟ ᱫᱚ ᱱᱟᱦᱟᱜ ᱠᱚ ᱢᱟᱱᱟᱣᱮᱫ ᱜᱮᱭᱟ ᱪᱷᱚᱴᱳ ᱢᱳᱴᱳ ᱧᱚᱜ ᱨᱮ ᱦᱚᱸ, ᱥᱮ ᱵᱟᱝ ᱨᱮᱦᱚᱸ ᱯᱩᱡᱟᱹ ᱯᱟᱦᱴᱟ ᱠᱟᱛᱮᱫ ᱠᱚ ᱵᱟᱹᱜᱤ ᱠᱟᱜ ᱠᱟᱱᱟ ᱾
ᱦᱩᱸ
ᱛᱚ ᱜᱚᱝᱠᱮ ᱛᱤᱦᱤᱧ ᱫᱚ ᱢᱟᱱᱮ ᱟᱯᱮ ᱥᱮᱫ ᱫᱚ ᱟᱹᱰᱤ ᱡᱳᱨ ᱜᱮᱭ ᱥᱤᱛᱩᱝ ᱠᱟᱫᱟ ᱱᱟᱦᱟᱜ ᱵᱟᱝ?
ᱜᱟᱡᱮ ᱡᱳᱨ ᱾
ᱦᱩ ᱱᱤᱛᱳᱜ ᱦᱚᱸ ᱥᱤᱛᱩᱝ ᱫᱚ ᱥᱤᱛᱩᱝ ᱠᱟᱜ ᱜᱮᱭᱟ ᱱᱟᱦᱟᱜ ᱟᱹᱰᱤ ᱡᱳᱨ ᱫᱚ ᱵᱟᱝᱜᱮ ᱟᱹᱰᱤ ᱜᱟᱨᱢᱤ ᱫᱚ ᱟᱹᱰᱤ ᱡᱟᱹᱥᱛᱤ ᱜᱮ ᱱᱟᱦᱟᱜ ᱡᱳᱨ ᱟᱹᱭᱠᱟᱹᱜ ᱠᱟᱱᱟ ᱾ ᱫᱟᱜ ᱦᱤᱡᱩᱜᱼᱟ ᱱᱟᱦᱟᱜ ᱥᱮ ᱪᱮᱫ ᱦᱟᱜ ᱵᱟᱝ ᱟᱹᱰᱤ ᱜᱟᱨᱢᱤ ᱜᱮ ᱟᱹᱭᱠᱟᱹᱜ ᱠᱟᱱᱟ ᱛᱚ ᱾
ᱛᱟᱦᱚᱞᱮ ᱱᱤᱭᱟᱹ ᱪᱷᱚᱴ ᱫᱚ ᱱᱤᱭᱟᱹ ᱪᱷᱚᱴ ᱫᱚ ᱚᱱᱟ ᱤᱭᱟᱹ ᱠᱚ ᱤᱭᱟᱹ ᱠᱟᱛᱮᱫ ᱦᱩᱞ ᱢᱟᱦᱟ ᱠᱚ ᱱᱤᱭᱟᱹ ᱡᱟᱦᱟᱸ ᱦᱩᱞ ᱢᱟᱦᱟ ᱠᱚ ᱯᱟᱨᱚᱢ ᱠᱟᱛᱮ ᱟᱫᱚ ᱟᱫᱚ ᱥᱮᱨᱚᱠᱚᱢ ᱛᱚ ᱪᱮᱫ ᱦᱚᱸ ᱵᱟᱝ ᱧᱮᱞᱚᱜ ᱠᱟᱱᱟ ᱾
ᱦᱮᱸ ᱱᱤᱭᱟᱹ ᱠᱚ ᱚᱱᱟᱠᱚ ᱯᱟᱨᱚᱢ ᱠᱟᱛᱮᱫ ᱫᱚ ᱱᱟᱦᱟᱜ ᱥᱮᱨᱚᱠᱚᱢ ᱵᱮᱥᱤ ᱫᱚ ᱵᱟᱝ ᱧᱮᱞᱚᱜᱚᱜ-ᱟ ᱧᱮᱞ ᱫᱚ ᱦᱟᱱᱮ ᱟᱜᱚᱥᱴ ᱦᱟᱸᱜ ᱛᱤᱭᱟᱹᱜ ᱦᱤᱡᱩᱜ ᱠᱟᱱᱟ ᱦᱟᱸᱜ ᱾ ᱯᱚᱸᱫᱽᱨᱚᱭ ᱟᱜᱚᱥᱴ ᱫᱚ ᱟᱯᱮ ᱥᱮᱫ ᱫᱚᱯᱮ ᱢᱟᱱᱟᱣᱟ ᱥᱮ ᱵᱟᱯᱮ ᱢᱟᱱᱟᱣᱟ? ᱟᱞᱮ ᱱᱚᱛᱮ ᱫᱚ ᱫᱤᱠᱩ ᱪᱷᱟᱹᱛᱤᱠ ᱠᱚ ᱢᱮᱱᱟᱜ ᱠᱚᱣᱟ ᱛᱚ ᱠᱤᱪᱷᱩᱴᱟ ᱠᱚ ᱢᱟᱱᱟᱣᱟ ᱾
ᱚ ᱚᱠᱟᱥᱮᱜ?
ᱟᱞᱮ ᱱᱮᱚᱮ ᱟᱨᱜᱤ ᱾
ᱟᱞᱮ ᱱᱚᱛᱮ ᱫᱚ ᱫᱤᱠᱳ ᱠᱚᱫᱚ ᱵᱟᱝᱟ ᱟᱹᱰᱤ ᱥᱟᱺᱜᱤᱧ ᱜᱮᱭᱟ ᱠᱚ ᱢᱟᱱᱮ ᱯᱨᱟᱭ ᱢᱮᱱᱟᱜ ᱠᱚᱣᱟ ᱟᱞᱮ ᱫᱚ ᱥᱟᱝᱜᱮᱰᱤ ᱠᱟᱱᱟ ᱥᱟᱝᱜᱮ ᱟᱹᱛᱩ ᱠᱟᱱᱟᱞᱮ ᱛᱚ ᱾
ᱚ ᱟᱪᱪᱷᱟ ᱟᱪᱪᱷᱟ
ᱫᱮᱠᱳ ᱫᱚ ᱟᱹᱰᱤ ᱥᱟᱺᱜᱤᱧ ᱠᱚᱨᱮ ᱜᱮ ᱢᱮᱱᱟᱜ ᱠᱚᱣᱟ ᱥᱟᱵ ᱫᱟᱲᱮᱭᱟᱜᱼᱟ ᱵᱤᱱᱼ ᱳᱭ ᱯᱮ ᱠᱤᱞᱳᱢᱤᱴᱟᱨ ᱯᱳᱱ ᱠᱤᱞᱳᱢᱤᱴᱟᱨ ᱩᱱᱟᱹᱜ ᱥᱟᱺᱜᱤᱧ ᱠᱚᱨᱮ᱾
ᱚ ᱟᱞᱮ ᱥᱮᱫ ᱫᱚ ᱱᱟᱦᱟᱜ ᱥᱩᱨ ᱧᱚᱜ ᱨᱮᱜᱮ ᱢᱮᱱᱟᱜ ᱠᱚᱣᱟ ᱛᱚ ᱟᱫᱚ ᱚᱱᱟ ᱠᱷᱟᱹᱛᱤᱨ ᱛᱮᱠᱚ ᱧᱮᱞᱚᱜ ᱠᱟᱱᱟ ᱟᱨᱠᱤ
ᱦᱳᱭ ᱫᱤᱠᱳ ᱥᱳᱨ ᱨᱮ ᱵᱟᱝ ᱟᱞᱮ ᱫᱚ ᱮᱢᱚᱱ ᱢᱮᱫᱴᱮᱱ ᱟ ᱟᱛᱳ ᱠᱟᱱ ᱛᱟᱞᱮᱭᱟ ᱢᱟᱱᱮ ᱟᱞᱮ ᱱᱚᱸᱰᱮ ᱡᱩᱫᱤ ᱡᱟᱦᱟᱱ ᱪᱮᱞᱮᱠᱟ ᱠᱚ ᱵᱚᱞᱚᱱᱟ ᱠᱳᱢᱵᱽᱲᱳ ᱢᱳᱢᱵᱽᱲᱳ ᱥᱟᱵ ᱫᱟᱲᱮᱭᱟᱜᱼᱟᱢ ᱡᱟᱦᱟᱸᱭ ᱠᱳᱢᱰᱽᱲᱳ ᱢᱳᱢᱵᱽᱲᱳ ᱠᱚ ᱵᱚᱞᱚᱱ ᱢᱟ ᱫᱟᱹᱲ ᱟᱱᱟᱜ ᱡᱟᱭᱜᱟ ᱫᱚ ᱵᱟᱝ ᱛᱟᱦᱮᱱ ᱛᱟᱠᱚᱣᱟ ᱮᱛᱚ ᱢᱮᱫ ᱢᱤᱫᱴᱮᱱ ᱡᱟᱭᱜᱟ ᱠᱟᱱᱟ ᱟᱛᱳ ᱢᱟᱱᱮ ᱜᱚᱴᱟ ᱥᱮᱫ ᱛᱮᱠᱚ ᱜᱷᱮᱨᱟᱜᱼᱟ᱾
ᱟᱯᱮ ᱚᱸᱰᱮ ᱫᱚ ᱱᱟᱦᱟᱜ ᱟᱹᱰᱤ ᱞᱟᱹᱴᱩ ᱨᱟᱹᱥᱤ ᱟᱹᱛᱩ ᱠᱟᱱ ᱜᱮᱭᱟ ᱱᱟᱦᱟᱜ ᱵᱟᱝ?
ᱦᱢ ᱜᱟᱡᱮ ᱨᱟᱹᱥᱤ ᱟᱛᱳ ᱢᱟᱱᱟ ᱠᱷᱩᱵ ᱠᱷᱩᱵ ᱨᱟᱹᱥᱤ
ᱦᱢ ᱟᱞᱮ ᱫᱚ ᱤᱱᱟᱹᱜ ᱞᱟᱹᱴᱩ ᱟᱹᱛᱩ ᱫᱚ ᱱᱟᱦᱟᱜ ᱵᱟᱹᱱᱩᱜᱼᱟ ᱟᱫᱚ ᱛᱷᱚᱲᱤ ᱠᱤᱪᱷᱩᱴᱟ ᱫᱤᱠᱩ ᱪᱷᱟᱛᱤᱠ ᱠᱚ ᱢᱮᱱᱟᱜ ᱠᱚᱣᱟ ᱟᱨᱠᱤ ᱫᱚ ᱦᱚᱲ ᱢᱮᱱᱟᱜ ᱠᱚᱣᱟ ᱚᱱᱮ ᱚᱱᱠᱟ ᱛᱮᱜᱮ ᱢᱮᱥᱟᱞ ᱧᱚᱜ ᱠᱟᱛᱮᱫ ᱟᱨᱠᱤ ᱢᱚᱴᱟ-ᱢᱩᱴᱤ ᱟᱹᱰᱤ ᱨᱟᱹᱥᱤ ᱦᱚᱸ ᱵᱟᱝ ᱜᱮ ᱚᱱᱠᱟ ᱡᱳᱨᱮᱨ ᱩᱯᱚᱨ ᱥᱟᱤᱭᱴ ᱥᱳᱛᱛᱳᱨ ᱜᱷᱟᱨᱚᱸᱧᱡᱽ ᱦᱩᱭᱩᱜᱼᱟ
ᱟᱞᱮ ᱱᱚᱰᱮ ᱯᱨᱟᱭ ᱚᱲᱟᱜ ᱢᱮᱱᱟᱜ ᱟᱠᱟᱫᱟᱼ ᱚᱱᱠᱟ ᱥᱟᱵ ᱞᱮᱠᱷᱟᱱ ᱵᱤᱱ ᱯᱨᱟᱭ ᱢᱤᱫᱥᱚ ᱰᱮᱲᱥᱚ ᱪᱮᱛᱟᱱ ᱨᱮ ᱦᱚᱲ ᱚᱲᱟᱜ ᱮᱠᱷᱮᱱ ᱥᱟᱱᱛᱟᱲ ᱟᱨ ᱫᱟᱨᱮ ᱫᱷᱟᱨᱮ ᱯᱟᱥᱮ ᱠᱚᱨᱮᱱ ᱢᱮᱱ ᱫᱷᱟᱨᱮ ᱯᱟᱥᱮ ᱨᱮ ᱠᱚᱨᱮᱱ ᱢᱮᱱᱟᱜᱼ ᱠᱚᱣᱟ ᱟᱫᱚ ᱢᱟᱱᱮ ᱟᱞᱮ ᱱᱚᱲᱮ ᱫᱚ ᱫᱮᱠᱳ ᱫᱚ ᱵᱟᱝᱠᱚ ᱵᱟᱥ ᱜᱮᱭᱟ᱾
ᱟᱪᱪᱷᱟ ᱟᱪᱪᱷᱟ